ᱦᱮᱸ ᱡᱚᱦᱟᱨ ᱜᱮ ᱦᱮᱞᱳ
ᱮ ᱱᱟᱯᱟᱭ ᱵᱟᱲᱟ ᱜᱮᱛᱚ ᱾
ᱦ ᱱᱟᱯᱟᱭ ᱵᱟᱲᱟᱜᱮ ᱟᱯᱟᱛᱚ ᱟᱹᱵᱤᱱ ᱜᱮ ᱪᱮᱫ ᱞᱮᱠᱟ ᱢᱮᱱᱟᱜ ᱵᱤᱱᱟ ᱮᱠᱷᱚᱱ ᱱᱟᱯᱟᱭ ᱵᱟᱲᱟ ᱜᱮᱥᱮ
ᱦᱮᱸ ᱱᱟᱯᱟᱭ ᱵᱟᱲᱟ ᱜᱮ ᱱᱤᱛᱚ ᱪᱟᱸᱫᱳ ᱵᱚᱸᱜᱟ ᱟᱜ ᱛᱷᱩᱢ ᱫᱟᱲᱮᱛᱮ ᱱᱤᱛᱚᱜ ᱫᱚ ᱱᱟᱯᱟᱭ ᱵᱟᱲᱟ ᱜᱮ ᱦᱮᱸ᱾
ᱦᱩᱸ᱾
ᱛᱟᱦᱚᱞᱮ, ᱛᱟᱦᱚᱞᱮ ᱜᱚᱝᱠᱮ ᱟᱯᱮ ᱚᱱᱛᱮ
ᱦᱩᱸ᱾
ᱟᱸ ᱟᱨ ᱤᱭᱟᱹ ᱥᱟᱠᱨᱟᱛ ᱠᱚᱫᱚ ᱚᱠᱟ ᱞᱮᱠᱟ ᱯᱮ ᱢᱟᱱᱟᱣ ᱜᱮᱭᱟ?
ᱠᱚᱦᱚ ᱵᱷᱟᱜᱤ ᱜᱮ ᱢᱟᱱᱟᱣ ᱵᱟᱲᱟ ᱦᱩᱭᱩᱜ ᱜᱮᱭᱟ ᱱᱚᱛᱮ᱾
ᱮᱸ ᱜᱟᱹᱲᱤ ᱟᱥᱮᱱ ᱠᱚᱯᱮ ᱪᱟᱞᱟᱣ ᱵᱟᱲᱟᱜ ᱜᱮᱭᱟ ᱛᱚ᱾
ᱜᱟᱹᱲᱤ ᱟᱥᱮᱱ ᱵᱚᱞᱛᱮ?
ᱢᱟᱱᱮ ᱜᱟᱹᱲᱤ ᱡᱟᱦᱟᱸᱭ ᱠᱚ ᱟᱥᱮᱱ ᱠᱚᱜᱮ ᱫᱚ ᱚᱱᱮ ᱵᱟᱝ ᱵᱤᱱ ᱵᱟᱲᱟᱭ ᱜᱟᱹᱲᱤ ᱟᱥᱮᱱ ᱠᱚ?
ᱚᱸ ᱪᱮᱜ ᱵᱤᱱ ᱞᱟᱹᱭ ᱴᱷᱤᱠᱟ ᱟᱹᱞᱤᱧ ᱠᱷᱟᱱ ᱵᱷᱟᱹᱜᱮ ᱠᱚᱜᱼᱟ᱾
ᱮ ᱜᱟᱲᱤ ᱮᱥᱮᱱ ᱵᱚᱞᱛᱮ ᱵᱟᱸᱫᱽᱨᱤ ᱡᱟᱦᱟᱸ ᱵᱟᱸᱫᱽᱨᱤ ᱮᱱᱮᱡ ᱠᱚ ᱪᱟᱞᱟᱜ ᱜᱮ ᱫᱚ᱾
ᱳ ᱦᱮᱸ ᱦᱮᱸ ᱚᱱᱟ ᱚᱱᱟ ᱫᱚ ᱦᱮᱸ ᱚᱱᱟ ᱫᱚ ᱪᱟᱞᱟᱣ ᱵᱟᱲᱟ ᱦᱩᱭ ᱠᱟᱱ ᱜᱮᱭᱟ ᱠᱟᱹᱴᱤᱡ ᱨᱮ᱾
ᱦᱳᱭ᱾ ᱳᱸᱜ ᱚᱱᱮ ᱵᱚᱞᱮ ᱵᱚᱞᱮ ᱵᱚᱞᱮ ᱵᱚᱞᱮ ᱚᱱᱠᱟ ᱥᱮᱨᱮᱧ ᱫᱚᱠᱚ᱾ ᱦᱮ ᱥᱮ ᱵᱟᱝ? ᱦᱩᱸ᱾
ᱛᱟᱦᱞᱮ ᱚᱱᱛᱮ ᱠᱚᱡ, ᱦᱮᱸ ᱚᱱᱛᱮ ᱠᱚ ᱪᱟᱞᱟᱣ ᱵᱟᱲᱟᱜ ᱜᱮᱭᱟ ᱛᱚ?
ᱦᱮᱸ ᱟᱞᱮ ᱥᱮᱜ ᱦᱚᱸ ᱟᱹᱰᱤ ᱥᱟᱱᱟᱢ ᱠᱚᱠᱚ ᱪᱟᱞᱟᱜ ᱜᱮᱭᱟ ᱚᱱᱮ ᱦᱟᱲᱟᱢ ᱠᱚᱦᱚᱸ ᱦᱮᱸ ᱛᱟᱯᱚ ᱠᱟᱹᱴᱤᱡ ᱜᱤᱫᱽᱨᱟᱹ ᱠᱚᱛᱚ ᱢᱮᱱᱟᱜ ᱠᱚ ᱜᱮᱭᱟ᱾ ᱟᱨ ᱟᱞᱮ ᱠᱚᱦᱚᱸ ᱞᱮ ᱪᱟᱞᱟᱣ ᱵᱟᱲᱟᱜ ᱜᱮᱭᱟ ᱢᱤᱴᱮᱱ ᱨᱟᱹᱥᱠᱟᱹ ᱵᱩᱡᱷᱟᱹᱜ ᱟᱨᱠᱤ᱾ ᱦᱮᱸ ᱥᱮ ᱵᱟᱝ? ᱟᱨ ᱵᱷᱮᱡᱟ ᱛᱩᱧ ᱟᱨ ᱥᱟᱠᱨᱟᱛ ᱩᱱ ᱦᱤᱞᱳᱜ ᱵᱷᱮᱡᱟ ᱛᱩᱧ ᱦᱩᱭᱩᱜ ᱜᱮᱭᱟ ᱵᱟᱝ ᱟᱯᱮ ᱥᱮᱫ?
ᱦᱮᱸ, ᱵᱷᱚᱡᱟ ᱛᱩᱧ ᱦᱳᱭᱳᱜ ᱜᱮᱭᱟ᱾ ᱩᱸ᱾ ᱟᱨ ᱛᱟᱦᱚᱞᱮ ᱚᱱᱛᱮ ᱪᱮᱠᱟ ᱵᱷᱚᱡᱟ ᱛᱩᱧ ᱨᱮ ᱪᱮᱜ ᱞᱮᱠᱟ ᱯᱨᱟᱭᱤᱡᱽ ᱠᱚᱠᱚ ᱫᱚᱦᱚᱭ ᱜᱮᱭᱟ ᱠᱚ? ᱪᱮᱠᱟ ᱚᱱᱠᱟᱢ
ᱟᱫᱚ ᱥᱟᱠᱨᱟᱛ ᱨᱮ ᱡᱟᱦᱟᱸᱭ ᱵᱷᱮᱡᱟ ᱛᱩᱧ ᱦᱩᱭᱩᱜ ᱜᱮᱭᱟ, ᱚᱱᱟ ᱫᱚ ᱮᱢᱱᱤ ᱤᱭᱟᱹ ᱞᱮ ᱮᱢᱟ ᱠᱚᱣᱟ ᱡᱟᱦᱟᱸᱭ ᱯᱷᱟᱥ ᱡᱟᱦᱟᱸᱭ ᱯᱳᱭᱞᱳ ᱥᱤᱨᱯᱟᱹ ᱦᱟᱢᱮᱴᱟᱭ ᱩᱱᱤ ᱫᱚ ᱢᱤᱜᱴᱟᱝ ᱯᱟᱧᱪᱤ ᱫᱷᱩᱛᱤ ᱟᱨ ᱢᱤᱜᱴᱟᱝ ᱯᱩᱸᱰ ᱜᱮᱧᱡᱤ᱾ ᱟᱨ ᱡᱟᱦᱟᱸᱭ ᱮ ᱫᱚᱥᱟᱨ ᱫᱚᱥᱟᱨ ᱥᱤᱨᱯᱟᱹ ᱦᱟᱢᱮᱴᱟᱭ ᱩᱱᱤ ᱫᱚ ᱯᱟᱧᱪᱤ ᱫᱷᱩᱛᱤ ᱜᱮ᱾
ᱩᱸ᱾
ᱟᱨ ᱡᱟᱦᱟᱸ ᱚᱱᱮ ᱧᱩᱛᱩᱢ ᱤᱭᱟᱹ ᱚᱱᱮ ᱡᱟᱦᱟᱸ ᱠᱚᱫᱚ ᱚᱱᱮ ᱤᱱᱴᱨᱤ ᱫᱤᱭᱮ ᱮᱢ ᱦᱩᱭᱩᱜ ᱜᱮᱭᱟ ᱵᱷᱮᱡᱟ ᱛᱩᱧ ᱠᱚ᱾ ᱚᱱᱟ ᱠᱚᱫᱚ ᱵᱷᱟᱜᱮ ᱠᱟᱹᱣᱰᱤ ᱠᱚᱜᱮ ᱛᱟᱦᱮᱱ ᱜᱮᱭᱟ ᱛᱚ᱾
ᱦᱩᱸ ᱦᱩᱸ, ᱚᱱᱟ ᱚ᱾
ᱛᱚᱵᱮ ᱟᱞᱮ ᱟᱹᱛᱩ ᱨᱮᱫᱚ ᱵᱟᱝ ᱦᱩᱭᱩᱜ ᱜᱮᱭᱟ, ᱟᱞᱮ ᱟᱹᱛᱩ ᱥᱩᱨᱼᱥᱩᱯᱩᱨ ᱠᱚᱨᱮ ᱦᱳᱭ ᱵᱟᱲᱟᱜ ᱜᱮᱭᱟ᱾
ᱦᱩᱸ, ᱟᱨ ᱛᱟᱦᱚᱞᱮ ᱚᱱᱛᱮ ᱵᱚᱞ ᱠᱷᱮᱞ ᱠᱚ ᱦᱩᱭ ᱵᱟᱲᱟᱜ ᱠᱟᱱᱟ ᱥᱮ ᱵᱟᱝ ᱮᱠᱷᱚᱱ?
ᱟᱫᱚ ᱵᱚᱞ ᱠᱷᱮᱞ ᱫᱚ ᱟᱹᱣᱨᱤ ᱮᱛᱚᱦᱚᱵᱚᱜᱼᱟ ᱱᱮᱛᱟᱨ ᱚᱱᱮ ᱛᱚ ᱯᱚᱱᱮᱨᱚᱭ ᱟᱜᱚᱥᱴ ᱯᱚᱨᱮ ᱠᱷᱚᱱᱟᱜ ᱜᱮ ᱟᱞᱮ ᱥᱮᱫ ᱫᱚ ᱠᱷᱮᱞᱳᱰ ᱫᱚ ᱮᱛᱚᱦᱚᱵᱚᱜᱼᱟ᱾
ᱚ᱾
ᱚᱱᱟ ᱞᱟᱦᱟ ᱨᱮᱫᱚ ᱵᱟᱝ, ᱛᱚᱵᱮ ᱮᱱ ᱫᱚ ᱯᱮᱠᱴᱤᱥ ᱠᱚᱠᱚ ᱯᱮᱠᱴᱤᱥ ᱵᱟᱲᱟᱭ ᱫᱟ᱾ ᱠᱷᱮᱞᱳᱰᱤᱭᱟᱹ ᱠᱚ, ᱛᱟᱯᱚᱨᱮ ᱟᱫᱚ ᱩᱸ ᱫᱷᱟᱢᱠᱟ ᱠᱚᱦᱚᱸ ᱦᱳᱭᱳᱜ ᱜᱮᱭᱟ᱾ ᱟᱯᱮ ᱥᱮᱜ ᱦᱳᱭᱳᱜ ᱜᱮᱭᱟ ᱫᱷᱟᱢᱟᱠᱟ ᱠᱚ ᱡᱟᱦᱟᱸ ᱚᱱᱮ ᱥᱟᱛ ᱞᱟᱠᱷ ᱟᱴ ᱞᱟᱠᱷ ᱫᱷᱟᱢᱟᱠᱟ?
ᱦᱮᱸ ᱦᱳᱭ ᱵᱟᱲᱟᱜ ᱜᱮᱭᱟ, ᱠᱟᱹᱡ ᱥᱟᱺᱜᱤᱧ ᱧᱚᱜ ᱨᱮᱜᱮ ᱵᱮᱥᱤ ᱥᱳᱨ ᱨᱮᱫᱚ ᱵᱟᱝ᱾
ᱟᱯᱮ ᱥᱮᱫ ᱴᱤᱠᱤᱴ ᱥᱤᱥᱴᱮᱢ ᱥᱮ ᱵᱤᱱᱟᱹ ᱴᱤᱠᱤᱴ ᱛᱮ?
ᱵᱟ ᱴᱤᱠᱤᱴ ᱥᱤᱥᱴᱮᱢ ᱜᱮ᱾
ᱟᱪᱪᱷᱟ ᱚᱠᱟ ᱞᱮᱠᱟ ᱛᱤᱨᱤᱥ ᱴᱟᱠᱟ ᱥᱮ ᱯᱚᱧᱪᱟᱥ ᱴᱟᱠᱟ ᱟᱯᱮᱥᱮᱫ ᱫᱚ?
ᱱᱚᱠᱟ ᱛᱤᱨᱤᱥ ᱴᱟᱠᱟ ᱜᱮ?
ᱚ ᱟᱞᱮ ᱥᱮᱫ ᱚᱱᱠᱟ ᱜᱮ ᱛᱤᱨᱤᱥ ᱴᱟᱠᱟ ᱜᱮ ᱴᱤᱠᱤᱴ ᱠᱚ ᱫᱚᱦᱚᱭᱟ ᱚᱱᱟ ᱨᱮᱜᱮ ᱢᱟᱱᱮ ᱤᱭᱟᱹ ᱥᱟᱭᱠᱮᱞ ᱱᱟᱜ? ᱥᱟᱭᱠᱮᱞ ᱥᱴᱮᱱ ᱨᱮᱱᱟᱜ ᱦᱚᱸ ᱚᱱᱟ ᱨᱮᱜᱮ ᱛᱟᱸᱦᱮᱱᱟ ᱛᱤᱨᱤᱥ ᱴᱟᱠᱟ ᱵᱷᱤᱛᱤᱨ ᱨᱮᱜᱮ᱾
ᱦᱩᱸ᱾
ᱧᱮᱞ ᱨᱮᱱᱟᱜ ᱠᱩᱲᱤ ᱴᱟᱠᱟ ᱟᱨ ᱥᱟᱭᱠᱮᱞ ᱨᱮᱱᱟᱜ ᱫᱚᱥ ᱴᱟᱠᱟ ᱚᱱᱠᱟ᱾
ᱦᱩ ᱦᱩ, ᱦᱮ ᱱᱚᱛᱮ ᱦᱚᱸ ᱚᱱᱠᱟ ᱜᱮ᱾ ᱚ ᱟᱨ ᱛᱟᱦᱞᱮ ᱚᱱᱛᱮ ᱫᱟᱜ ᱡᱟᱹᱲᱤ ᱠᱚ ᱪᱮᱫ ᱞᱮᱠᱟ ᱦᱩᱭᱩᱜ ᱠᱟᱱᱟ?
ᱦᱩᱸ ᱫᱟᱜ ᱡᱟᱹᱲᱤ ᱟᱨᱚ ᱮᱛᱚᱦᱚᱵ ᱮᱱᱟᱭ ᱱᱤᱛᱚᱜ ᱦᱮᱸ ᱟᱨᱚ ᱱᱚᱣᱟ ᱢᱮᱡᱟᱡ ᱠᱟᱹᱴᱤᱡ ᱟᱹᱥᱩᱲ ᱧᱚᱜ ᱫᱟᱭ ᱟᱨᱚᱭ ᱫᱟᱜ ᱡᱟᱹᱲᱤᱭ ᱫᱟᱭ ᱢᱟᱱᱮ ᱪᱤᱠᱟᱹᱭ ᱟᱠᱟᱱᱟ ᱡᱮ ᱨᱤᱜᱮᱞ ᱠᱚᱦᱚᱸ᱾ ᱟᱨ ᱱᱚᱛᱮ ᱫᱚ ᱮᱢᱚᱱ ᱫᱟᱜ ᱯᱮᱨᱮᱡ ᱟᱠᱟᱱᱟ,
ᱦᱮ᱾
ᱠᱤᱪᱷᱩ ᱜᱟᱱ ᱡᱟᱭᱜᱟ ᱨᱮᱫᱚ ᱟᱫᱚ ᱵᱷᱟᱜᱮ ᱵᱟᱝ ᱵᱩᱡᱷᱟᱹᱜ ᱠᱟᱱᱟ᱾
ᱦᱚ᱾
ᱟᱨᱚ ᱥᱟᱨᱟᱫᱤᱱ ᱞᱚᱥᱚᱫ ᱨᱮᱦᱚᱸ᱾
ᱦᱮᱸ ᱱᱚᱛᱮ ᱦᱚᱸ ᱚᱱᱠᱟ ᱜᱮ ᱫᱟᱜ ᱡᱟᱹᱲᱤ ᱢᱚᱛᱚ ᱠᱷᱟᱺᱪᱷᱮ ᱦᱩᱭᱩᱜ ᱠᱟᱱᱟ ᱵᱟᱹᱫᱽ ᱢᱟᱹᱫᱽ ᱪᱟᱯᱮᱭᱟᱠᱟᱱᱟ᱾
ᱦᱩᱸ ᱦᱩᱸ᱾ ᱟᱫᱚ ᱟᱞᱮ ᱫᱚᱞᱮ ᱵᱟᱲᱟᱭᱟ ᱡᱮ ᱱᱚᱝᱠᱟ ᱫᱟᱜ ᱢᱟᱭ ᱧᱤᱫᱟᱹ ᱫᱚᱢᱮ ᱡᱟᱦᱟᱸ ᱛᱤᱱᱟᱹᱜ ᱫᱟᱲᱮᱭᱟᱜ ᱢᱟᱭ ᱫᱟᱜ ᱢᱟᱭ ᱴᱷᱤᱠ ᱜᱮᱭᱟ ᱟᱨᱟᱢ ᱛᱚᱢ ᱡᱟᱹᱯᱤᱫ ᱜᱤᱲᱤ ᱠᱟᱜᱼᱟᱢ ᱦᱮᱸ ᱥᱮ ᱵᱟᱝ ᱟᱨ ᱦᱳᱭ ᱟᱨᱚ ᱵᱤᱥᱮᱥ ᱠᱚᱨᱮ ᱱᱚᱣᱟ ᱛᱟᱲᱟᱥᱤᱧ ᱵᱮᱲᱟ ᱫᱚ ᱟᱫᱚ ᱛᱟᱨᱟᱥᱤᱧ ᱵᱮᱲᱟ ᱠᱟᱹᱴᱤᱡ ᱫᱟᱬᱟᱱ ᱠᱚᱢ ᱪᱟᱞᱟᱣ ᱵᱟᱲᱟᱜᱼᱟ, ᱵᱟᱡᱟᱨ ᱥᱮᱫ᱾ ᱵᱟᱝᱠᱷᱟᱱ ᱮᱜ ᱢᱟᱴᱷ ᱥᱮᱫ ᱦᱳᱞᱳ‌ ᱡᱟᱦᱟᱸᱭ ᱯᱷᱩᱴᱵᱚᱞ ᱠᱚᱠᱚ ᱠᱷᱮᱞ ᱠᱟᱱᱟ᱾ ᱦᱮᱸ ᱠᱟᱹᱴᱤᱡ ᱠᱷᱮᱞ ᱠᱚᱦᱚᱸ ᱜᱟᱱᱚᱜᱼᱟ ᱟᱨ ᱵᱟ ᱮᱢᱚᱱᱮ ᱤᱭᱟᱹᱭ ᱫᱟᱭ᱾ ᱦᱟᱱᱮ ᱛᱟᱨᱥᱤᱧ ᱵᱮᱲᱟ ᱦᱚᱸ ᱡᱩᱫᱤᱭ ᱫᱟᱜᱟᱭ᱾
ᱦᱮᱸ ᱢᱩᱸᱴ ᱠᱚᱦᱚᱸ ᱠᱷᱟᱨᱟᱯ ᱩᱛᱟᱹᱨᱚᱜᱼᱟ᱾ ᱦᱮᱸ ᱢᱩᱰ ᱠᱚᱦᱚᱸ ᱠᱷᱟᱨᱟᱯ ᱩᱛᱟᱹᱨᱚᱜ-ᱟ ᱚᱱᱠᱟ ᱛᱟᱨᱟᱥᱤᱧ ᱫᱟᱜ ᱢᱟᱱᱮ ᱦᱮᱸ᱾
ᱦᱳᱭ ᱟᱨ ᱚᱲᱟᱜ ᱨᱮᱦᱚᱸ ᱛᱤᱱ ᱜᱷᱟᱹᱲᱤᱡ ᱫᱚᱢ ᱛᱟᱸᱦᱮᱱᱟ ᱚᱲᱟᱜ ᱨᱮᱦᱚᱸ ᱥᱟᱨᱟᱫᱤᱱ ᱵᱮᱥ ᱵᱟᱝ ᱵᱩᱡᱷᱟᱹᱜᱼᱟ᱾
ᱦᱮᱸ ᱚᱲᱟᱜ ᱨᱮᱛᱚ ᱵᱮᱥ ᱜᱮ ᱵᱟᱝ ᱵᱩᱡᱷᱟᱹᱜᱼᱟ᱾
ᱦᱮᱸ᱾
ᱚ ᱟᱨ ᱛᱟᱦᱚᱞᱮ ᱚᱱᱛᱮ ᱨᱚᱛ ᱠᱚ ᱦᱩᱭᱩᱜ ᱜᱮᱭᱟ ᱛᱚ ᱚᱱ ᱛᱮ ᱟᱯᱮ ᱚᱱ
ᱦᱮᱸ ᱨᱚᱛ ᱠᱚᱫᱚ ᱦᱩᱭᱩᱜ ᱜᱮᱭᱟ ᱟᱞᱮᱭᱟᱜ ᱵᱟᱡᱟᱨ ᱨᱮ᱾
ᱪᱮᱜᱠᱟ ᱦᱩᱭᱱᱟ ᱛᱟᱦᱞᱮ?
ᱨᱚᱛ ᱫᱚ ᱵᱷᱟᱜᱮ ᱜᱮ ᱦᱩᱭᱱᱟ ᱛᱚᱵᱮ ᱟᱫᱚ ᱨᱚᱛ ᱫᱚ ᱩᱱᱟᱹᱜ ᱫᱚ ᱵᱟᱝ ᱢᱟᱨᱟᱝᱟ ᱛᱚᱵᱮ ᱦᱩᱰᱤᱧ ᱧᱚᱜ ᱜᱮᱭᱟ᱾ ᱦᱮᱸ ᱦᱚᱲ ᱫᱚ ᱵᱷᱟᱜᱤ ᱜᱮᱠᱚ ᱪᱟᱞᱟᱜ ᱜᱮᱭᱟ ᱨᱚᱛ ᱧᱮᱞ᱾
ᱦᱩ᱾
ᱮᱱᱮᱡ ᱮᱱᱮᱡ ᱟᱠᱚ ᱵᱤᱥᱟᱞ ᱦᱮᱸ ᱨᱚᱛ ᱢᱟᱹᱭᱤᱠ ᱠᱚᱸᱦᱚ ᱛᱟᱸᱦᱮᱱᱟ ᱛᱚ ᱵᱤᱥᱟᱞ ᱠᱚ ᱮᱱᱮᱡ ᱵᱟᱲᱟᱭᱟ᱾
ᱦᱮᱸ ᱱᱚᱛᱮ ᱦᱚᱸ ᱚᱱᱠᱟ ᱜᱮ᱾ ᱦᱩᱸ᱾
ᱟᱯᱮ ᱚᱱᱛᱮ ᱛᱟᱦᱚᱞᱮ ᱤᱭᱟᱹ ᱥᱚᱦᱚᱨᱟᱭ ᱨᱮ ᱦᱮᱸ ᱚᱱᱮ ᱯᱤᱴᱷᱟᱹ ᱞᱟᱴᱷᱟᱭ ᱜᱮᱭᱟᱹ ᱯᱮ ᱛᱚ?
ᱦᱮᱸ᱾
ᱟᱫᱚ ᱚᱱᱟ ᱫᱚ ᱪᱮᱜ ᱱᱟᱜ ᱯᱤᱴᱷᱟᱹᱭ ᱜᱮᱭᱟᱯᱮ ᱱᱚᱣᱟ᱾ ᱥᱩᱠᱨᱤ ᱡᱤᱞ ᱞᱟᱜ ᱥᱮ ᱥᱤᱢ ᱡᱮᱞ ᱞᱟᱜ ᱥᱮ ᱤᱭᱟᱹ ᱥᱩᱱᱩᱢ ᱯᱤᱴᱷᱟᱹᱭ ᱜᱮᱭᱟ ᱯᱮ?
ᱥᱩᱱᱩᱢ ᱯᱤᱴᱷᱟᱹ᱾
ᱚ ᱥᱟᱠᱨᱟᱛ ᱨᱮ ᱚᱫᱚ ᱵᱚᱨᱚᱢ ᱪᱟᱲᱯᱟ ᱯᱤᱴᱷᱟᱹ ᱦᱮᱸ ᱥᱮ ᱵᱟᱝ?
ᱦᱮᱸ ᱪᱟᱲᱯᱟ ᱯᱤᱴᱷᱟᱸ᱾ᱚ ᱟᱨ ᱛᱟᱞᱦᱮ ᱟᱯᱮ ᱥᱮᱜ ᱚᱝᱠᱟ ᱯᱮᱴᱨᱳᱞ ᱠᱚ ᱨᱮᱱᱟᱜ ᱫᱟᱢ ᱪᱮᱞᱠᱟ ᱵᱟᱹᱲᱛᱤ ᱠᱟᱱᱟ ᱥᱮ ᱠᱚᱢ ᱜᱮᱭᱟ ᱮᱠᱷᱚᱱᱳ?
ᱱᱤᱛᱚᱜ ᱫᱚ ᱯᱮᱴᱨᱳᱞ ᱠᱚᱨᱮᱱᱟᱜ ᱫᱟᱢ ᱛᱚ᱾ ᱱᱤᱛᱚᱜ ᱫᱚ ᱡᱟᱹᱥᱛᱤ ᱫᱚ ᱡᱟᱹᱥᱛᱤ ᱜᱮᱭᱟ ᱵᱟᱝ ᱫᱚ ᱵᱟᱝ᱾
ᱚᱸ
ᱟᱫᱚ ᱯᱮᱴᱨᱳᱞ ᱯᱟᱢᱯ ᱨᱮᱜᱮ ᱛᱚ ᱟᱫᱚ ᱜᱚᱴᱟ ᱯᱟᱢᱯ ᱨᱮᱜᱮ ᱢᱤᱫ ᱜᱮ ᱛᱟᱦᱮᱱᱟ ᱛᱚ? ᱚᱱᱟᱫᱚ ᱯᱮᱯᱟᱨ ᱨᱮ ᱡᱮᱦᱮᱛᱩ ᱨᱮᱴ ᱠᱚ ᱮᱢ ᱜᱮᱭᱟ ᱥᱮ ᱡᱷᱚᱛᱚ ᱯᱟᱢᱯ ᱜᱮ ᱮᱠᱤ ᱨᱮᱴ ᱜᱮ ᱛᱟᱦᱮᱱ ᱜᱮᱭᱟ ᱾
ᱵᱟᱝ ᱠᱤᱪᱷᱩ ᱠᱤᱪᱷᱩ ᱡᱟᱭᱜᱟ ᱨᱮᱛᱚ ᱠᱚᱢ ᱜᱮᱭᱟ ᱮᱠᱷᱚᱱᱳ ᱾ ᱚᱝᱠᱟ ᱧᱮᱞ ᱵᱟᱲᱟ ᱦᱳᱭᱳᱜ ᱜᱮᱭᱟ ᱯᱷᱳᱱ ᱠᱚᱨᱮ ᱾
ᱟᱪᱪᱷᱟ,
ᱦᱚᱸ
ᱟᱫᱚ ᱡᱟᱦᱟᱸᱭᱟᱜ ᱜᱟᱹᱰᱤ ᱢᱮᱱᱟᱜᱼᱟ ᱩᱱᱠᱩᱣᱟᱜ ᱜᱮ ᱚᱱᱟ ᱫᱚ ᱯᱨᱚᱵᱞᱮᱢᱚᱜ ᱛᱟᱠᱚᱣᱟ ᱦᱮᱸ ᱥᱮ ᱵᱟᱝ?
ᱦᱩᱸ ᱦᱩᱸ
ᱟᱨ ᱡᱟᱦᱟᱸᱭᱟᱜ ᱫᱚ ᱜᱟᱹᱲᱤ ᱜᱷᱚᱲᱟ ᱵᱟᱹᱱᱩᱜ ᱛᱟᱠᱚᱣᱟ ᱩᱱᱠᱩᱣᱟᱜ ᱫᱚ ᱴᱷᱤᱠ ᱜᱮᱭᱟ ᱩᱱᱠᱩ
ᱦᱚᱸ ᱟᱵᱟᱨ ᱱᱮᱛᱟᱨ ᱢᱟᱛᱚ ᱦᱟᱱᱮ ᱪᱮᱜ ᱤ ᱴᱩᱭᱮᱱᱴᱤ ᱯᱮᱴᱨᱳᱞ ᱠᱚ ᱛᱩᱫ ᱠᱟᱫᱟ ᱠᱚ ᱚᱱᱟᱛᱮ ᱟᱵᱟᱨ ᱯᱩᱨᱳᱱᱳ ᱢᱳᱰᱮᱞ ᱜᱟᱹᱰᱤ ᱠᱚ ᱠᱷᱟᱪᱮ ᱯᱨᱚᱵᱞᱮᱢᱚᱜ ᱠᱟᱱ ᱛᱟᱠᱚᱣᱟ ᱦᱚᱲᱟᱜ ᱞᱟᱹᱭ ᱫᱟᱠᱚ ᱾
ᱟᱫᱚ ᱯᱳᱭᱞᱳ ᱯᱳᱭᱞᱳ ᱫᱚ ᱚᱱᱟ ᱦᱚᱸ ᱵᱷᱟᱜᱮ ᱜᱮ ᱦᱮᱸ ᱾ ᱯᱳᱭᱞᱳ ᱯᱳᱭᱞᱳ ᱫᱚ ᱚᱱᱟ ᱯᱮᱴᱨᱳᱞ ᱦᱚᱸ ᱵᱷᱟᱜᱮ ᱜᱮ ᱛᱟᱨᱯᱚᱨᱮ ᱯᱚᱨᱮ ᱛᱚ ᱟᱫᱚ ᱠᱚ ᱰᱩᱜᱞᱤᱠᱮᱴ ᱜᱚᱫ ᱠᱟᱜᱼᱟ ᱥᱮ ᱾ ᱚᱱᱟ ᱦᱚᱸ ᱵᱤᱡᱱᱮᱥ ᱾ ᱵᱤᱡᱱᱮᱥ ᱴᱟᱜ ᱜᱮ ᱱᱚᱝᱠᱟᱱᱟᱜ ᱵᱟᱝ ᱵᱷᱮᱡᱟᱞ ᱞᱮᱠ ᱠᱟᱱ ᱢᱟᱱᱮ ᱵᱤᱡᱽᱱᱮᱥ ᱦᱚᱸ ᱵᱟᱝ ᱜᱟᱱᱚᱜᱼᱟ ᱡᱮᱢᱚᱱ ᱾ ᱱᱚᱣᱟ ᱥᱟᱵ ᱠᱟᱜ ᱵᱤᱱ ᱥᱮ ᱠᱷᱟᱹᱥᱤ ᱡᱤᱞ ᱦᱚᱸ ᱡᱟᱦᱟᱸᱭ ᱠᱚ ᱟᱹᱠᱷᱨᱤᱧᱟ ᱵᱟᱡᱟᱨ ᱨᱮ ᱦᱮᱸ ᱾
ᱦᱮᱸ
ᱠᱤᱪᱷᱩ ᱜᱟᱱ ᱫᱚ ᱚᱱᱟ ᱠᱷᱟᱹᱥᱤ ᱡᱤᱞ ᱥᱟᱶᱛᱮ ᱢᱟᱱᱮ ᱩᱱᱠᱩ ᱵᱷᱮᱲᱟ ᱡᱤᱞ ᱦᱚᱸᱠᱚ ᱢᱮᱥᱟᱣᱟᱜ ᱜᱮᱭᱟ ᱾ ᱟᱠᱷᱟᱱ ᱟᱝᱜᱮ ᱢᱟᱱᱮ ᱠᱷᱟᱹᱞᱤ ᱡᱤᱞ ᱨᱮ ᱵᱟᱠᱷᱟᱱ ᱫᱚ ᱩᱱᱠᱩᱣᱟᱜ ᱞᱟᱵᱷ ᱵᱟᱝ ᱦᱩᱭᱩᱜ ᱛᱟᱠᱚᱣᱟ ᱾
ᱦᱮᱸ ᱦᱮᱸ ᱾
ᱚᱝᱠᱟ ᱠᱤᱪᱷᱩ ᱜᱟᱱ ᱠᱤᱪᱷᱩ ᱜᱟᱱ ᱫᱚ ᱚᱝᱠᱟᱭ ᱜᱮᱭᱟ ᱠᱚ ᱟᱨ ᱠᱤᱪᱷᱩ ᱜᱟᱱ ᱫᱚ ᱢᱟᱨᱮ ᱡᱤᱞ ᱦᱚᱸᱠᱚ ᱮᱢ ᱜᱮᱭᱟ ᱠᱚ ᱾
ᱦᱮᱸ ᱦᱮᱸ ᱚ ᱚ ᱾ ᱚᱝᱠᱟ ᱛᱮ ᱧᱮᱞ ᱵᱟᱲᱟ ᱦᱳᱭ ᱠᱟᱱ ᱜᱮᱭᱟ ᱠᱤᱪᱷᱩ ᱡᱟᱭᱜᱟ ᱠᱚᱨᱮᱡ ᱾ ᱵᱟᱡᱟᱨ ᱠᱚᱨᱮ ᱜᱮ ᱦᱩᱸ ᱚᱸ ᱾
ᱢᱟᱱᱮ ᱜᱮ ᱵᱷᱮᱡᱟᱞ ᱟᱠᱚ ᱾ ᱱᱚ ᱱᱚᱣᱟ ᱤᱭᱟᱹ ᱦᱮᱸ ᱞᱟᱹᱭᱵᱤᱱ?
ᱱᱚᱱᱛᱮ ᱟᱵᱟᱨ ᱚᱱᱟ ᱞᱚᱠᱟᱞ ᱠᱚᱨᱮ ᱥᱩᱱᱩᱢ ᱠᱚᱠᱚ ᱟᱹᱠᱷᱨᱤᱧᱟ ᱛᱟ ᱦᱮᱸ ᱥᱩᱱᱩᱢ ᱨᱮ ᱟᱵᱟᱨ ᱚᱱᱟ ᱠᱮᱨᱟ ᱥᱤᱱ ᱠᱚᱠᱚ ᱢᱮᱥᱟᱣᱟᱜ ᱜᱮᱭᱟ ᱠᱚ ᱾
ᱦᱚᱸ ᱟᱫᱚ ᱚᱱᱮ ᱛᱮᱜᱮ ᱛᱚ ᱜᱟᱹᱲᱤ ᱦᱚᱸ ᱜᱟᱹᱲᱤ ᱦᱚᱸ ᱯᱨᱚᱵᱞᱮᱢᱚᱜᱼᱟ ᱾
ᱦᱮᱸ ᱵᱤᱥᱤ ᱫᱟᱢ ᱦᱟᱛᱟᱣ ᱢᱮ ᱛᱚᱵᱮ ᱴᱷᱤᱠ ᱜᱮᱭᱟ ᱚᱱᱟ ᱦᱚᱲᱟᱜ ᱜᱟᱹᱰᱤ ᱯᱨᱚᱵᱽᱞᱮᱢᱚᱜ ᱚᱱᱠᱟᱜᱤ ᱴᱷᱤᱠ ᱠᱟᱱᱟ ᱾
ᱦᱩᱸ ᱩᱱᱤᱭᱟᱜ ᱜᱟᱹᱰᱤ ᱚᱱᱟᱴᱟᱜ ᱴᱷᱤᱠ ᱠᱚᱨᱛᱮ ᱜᱮᱞᱟ ᱱᱤᱛᱚᱜ ᱵᱟᱨ ᱯᱮ ᱦᱟᱡᱟᱨ ᱴᱟᱠᱟ ᱨᱮᱱᱟᱜ ᱜᱚᱞᱯᱚ᱾
ᱦᱮᱸ ᱟᱨ ᱩᱱᱟᱹᱜ ᱟᱥᱟ ᱠᱟᱛᱮᱜ ᱥᱚᱜ ᱠᱟᱛᱮᱜ ᱦᱟᱛᱟᱣ ᱠᱟᱫᱟᱭ ᱢᱤᱫᱴᱮᱱ ᱜᱟᱹᱲᱤ᱾ ᱟᱨ ᱛᱟᱦᱞᱮ ᱯᱨᱳᱜᱨᱟᱢ ᱧᱮᱞ ᱠᱚᱫᱚ ᱵᱤᱱ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱪᱟᱞᱟᱣ ᱫᱚ ᱪᱟᱞᱟᱣ ᱵᱟᱲᱟ ᱦᱩᱭᱩᱜ ᱜᱮᱭᱟ ᱵᱟᱝ ᱫᱚ ᱵᱟᱝ᱾
ᱟᱫᱚ ᱱᱮᱛᱟᱨ ᱫᱚ ᱟᱫᱚ ᱩᱱᱟᱹᱜ ᱴᱟᱜ ᱫᱚ ᱵᱟᱝ ᱦᱮᱸ ᱛᱚᱵᱮ ᱟᱹᱛᱩ ᱥᱩᱨ ᱥᱩᱯᱩᱨ ᱠᱚᱨᱮ ᱡᱟᱦᱟᱸ ᱟᱞᱮ ᱡᱮᱢᱚᱱ ᱱᱤᱭᱟᱹ ᱫᱷᱟᱣ ᱦᱩᱭᱩᱜ ᱠᱟᱱᱟ ᱥᱨᱟᱵᱚᱱᱤ ᱢᱮᱞᱟ ᱮᱛᱚᱦᱚᱵᱚᱜ ᱛᱟᱞᱮᱭᱟ ᱱᱚᱣᱟ ᱯᱚᱭᱞᱟ ᱟᱜᱚᱥᱴ ᱠᱷᱚᱱᱟᱜ᱾ ᱯᱩᱨᱟᱹ ᱠᱩᱲᱤ ᱟᱜᱚᱥᱴ ᱯᱚᱨᱡᱚᱱ ᱛᱚ᱾ ᱦᱮᱸ ᱠᱩᱲᱤ ᱫᱤᱱ ᱫᱷᱟᱹᱵᱤᱡ ᱦᱩᱭᱩᱜᱼᱟ ᱯᱨᱳᱜᱨᱟᱢ ᱠᱚ ᱢᱮᱱᱟᱜᱼᱟ ᱯᱨᱳᱜᱨᱟᱢ ᱠᱚᱫᱚ ᱵᱷᱟᱭ ᱫᱚᱦᱚ ᱠᱟᱫᱟ ᱡᱮᱢᱚᱱ ᱚᱸᱰᱮ ᱫᱚ ᱟᱫᱚ ᱥᱮᱱ ᱜᱮ ᱦᱩᱭᱩᱜᱼᱟ᱾ ᱟᱞᱮ ᱟᱹᱛᱩ ᱥᱩᱨ ᱨᱮᱜᱮ ᱛᱚ᱾ ᱩᱱᱠᱩ ᱫᱟ ᱥᱨᱟᱵᱚᱱᱤ ᱢᱮᱞᱟ ᱵᱷᱟᱜᱮ ᱜᱮ ᱦᱚᱨ ᱫᱷᱟᱨᱮ ᱨᱮᱜᱮ ᱥᱮ ᱯᱤᱪᱨᱴ ᱫᱷᱟᱨᱮ ᱢᱟᱱᱮ ᱵᱷᱟᱜᱮ ᱜᱮ ᱠᱚ ᱦᱚᱲᱚᱜᱼᱟ᱾
ᱦᱮᱸ
ᱟᱵᱚ ᱥᱟᱱᱛᱟᱲᱟᱜ ᱚᱨᱚᱱᱩᱥᱴᱟᱱ ᱦᱚᱠᱚ ᱫᱚᱦᱚ ᱟᱠᱟᱫᱟ᱾
ᱚᱨᱜᱮᱥᱴᱨᱟ ᱫᱚ ᱛᱤᱱ ᱫᱤᱱ ᱫᱷᱚᱨᱮ ᱢᱮᱱᱟᱜᱼᱟ ᱵᱟᱨᱥᱤᱧ ᱫᱷᱚᱨᱮ ᱥᱮ ᱢᱤᱫ ᱫᱤᱱ ᱫᱷᱚᱨᱮ?
ᱢᱤᱫ ᱫᱤᱱ ᱜᱮ ᱢᱮᱱᱟᱜᱼᱟ, ᱥᱟᱱᱛᱟᱲᱟᱜ ᱢᱤᱫ ᱫᱤᱱ ᱢᱮᱱᱟᱜᱼᱟ ᱟᱨ ᱱᱩᱠᱩ ᱩᱱᱠᱩ ᱢᱟᱦᱛᱚ ᱠᱚᱣᱟᱜ ᱡᱷᱩᱢᱩᱨ ᱢᱮᱱᱟᱜᱼᱟ᱾ ᱩᱱᱠᱩᱣᱟᱜ ᱫᱚ ᱵᱟᱨᱥᱤᱧ ᱟᱨᱚ ᱰᱮᱱ ᱥᱟᱸᱜᱟᱢᱟ ᱠᱚ ᱢᱮᱱᱟᱜᱼᱟ᱾ ᱦᱮ, ᱟᱭᱢᱟ ᱨᱚᱠᱚᱢ᱾ ᱯᱨᱳᱜᱨᱟᱢ ᱠᱩᱲᱤ ᱫᱤᱱ ᱢᱟᱱᱮ ᱠᱩᱲᱤ ᱫᱤᱱᱚᱠᱚᱢ ᱯᱨᱳᱜᱨᱟᱢ ᱢᱮᱱᱟᱜᱼᱟ᱾
ᱦᱮᱸ ᱢᱮᱞᱟ ᱠᱚ ᱛᱟᱦᱚᱞᱮ ᱰᱷᱮᱨ ᱛᱷᱟᱨ ᱨᱮ ᱜᱮ ᱵᱟᱹᱭᱥᱟᱹᱜ ᱜᱮᱭᱟ?
ᱦᱮᱸ ᱫᱚᱠᱟᱱ ᱯᱟᱴ ᱛᱚ ᱵᱷᱟᱜᱤ ᱜᱮ ᱵᱟᱹᱭᱥᱟᱹᱜ ᱜᱮᱭᱟ ᱚᱫᱚ ᱢᱟᱱᱮ ᱵᱷᱟᱜᱮ ᱜᱮ ᱧᱩᱛᱩᱢᱟᱱ ᱜᱮᱭᱟ ᱚᱱᱟ ᱥᱨᱟᱣᱚᱱᱤᱞᱟᱴᱟᱜ ᱫᱚ᱾
ᱦᱩᱸ
ᱟᱯᱮ ᱥᱮᱫ ᱦᱩᱭᱩᱜ ᱜᱮᱭᱟ?
ᱦᱮᱸ ᱦᱩᱭ ᱵᱟᱲᱟᱭᱮᱱ ᱜᱮᱭᱟ ᱦᱚᱜᱼᱚᱭ ᱠᱟᱹᱡ ᱥᱟᱺᱜᱤᱧ ᱧᱚᱜ ᱨᱮ᱾ ᱠᱳᱭ ᱯᱚᱱᱨᱚ ᱠᱩᱲᱤ ᱠᱤᱞᱳᱢᱤᱴᱟᱨ ᱦᱩᱭᱩᱜᱼᱟ᱾
ᱟᱪᱪᱷᱟ᱾ ᱟᱨ ᱡᱤᱵᱚ ᱢᱮᱞᱟ ᱦᱚᱸ ᱦᱩᱭᱩᱜ ᱜᱮᱭᱟ ᱛᱟᱯᱚᱨᱮ ᱱᱚᱜ ᱥᱨᱟᱵᱚᱱᱤ ᱢᱮᱞᱟ ᱢᱩᱪᱟᱹᱫᱚᱜᱼᱟ ᱛᱟᱯᱚᱨᱮ ᱠᱷᱟᱱ ᱜᱮ ᱟᱨᱚ ᱟᱞᱮᱭᱟᱜ ᱚᱱᱟ-ᱚᱱᱟ ᱥᱩᱨ ᱨᱮᱜᱮ ᱡᱟᱦᱟᱸ ᱟᱞᱮᱭᱟᱜ ᱢᱮᱱ ᱵᱟᱡᱟᱨ ᱠᱟᱱ ᱛᱟᱞᱮᱭᱟ᱾ ᱚᱸᱰᱮ ᱫᱚ ᱤᱭᱟᱹ ᱜᱚᱱᱮᱥ ᱢᱮᱞᱟ ᱮᱛᱚᱦᱚᱵᱚᱜ ᱟᱫᱚ ᱚᱱᱟ ᱯᱚᱨᱮ ᱠᱷᱟᱱ ᱜᱮ᱾
ᱦᱩᱸ᱾
ᱟᱫᱚ ᱜᱚᱱᱮᱥ ᱢᱚᱞᱟ ᱨᱮᱦᱚᱸ ᱵᱷᱟᱹᱜᱮ ᱜᱮᱠᱚ ᱦᱚᱲᱚᱜ ᱜᱮᱭᱟ ᱚᱱᱟ ᱫᱚ ᱥᱮᱯᱴᱮᱢᱵᱚᱨ ᱥᱮᱫ ᱯᱟᱲᱟᱜ ᱠᱟᱱᱟ ᱛᱚ ᱛᱚᱠᱷᱚᱱ ᱫᱚ ᱩᱱᱟᱹᱜ ᱦᱚᱭ ᱫᱟᱜ ᱠᱚᱨᱮᱱᱟᱜ ᱦᱚᱸ ᱤᱭᱟᱹ ᱵᱟᱹᱱᱩᱜᱼᱟ᱾ ᱨᱟᱵᱟᱝ ᱦᱚᱸ ᱵᱟᱝ ᱨᱟᱵᱟᱝ ᱜᱚᱨᱚᱢ ᱦᱚᱸ ᱵᱟᱝ ᱮᱠᱮᱵᱟᱨᱮᱭ ᱢᱤᱰᱤᱭᱟᱢ ᱛᱟᱦᱮᱱᱟ ᱛᱚᱠᱷᱚᱱ᱾
ᱛᱚᱠᱷᱚᱱ ᱦᱚᱸ ᱵᱷᱟᱜᱤ ᱜᱮᱠᱚ ᱦᱚᱨᱚᱜ ᱜᱮᱭᱟ ᱚᱱᱟ ᱜᱚᱱᱮᱥ ᱢᱮᱞᱟ ᱨᱮᱦᱚᱸ᱾
ᱟᱨ ᱚᱱᱛᱮ ᱫᱩᱨᱜᱟᱹ ᱯᱩᱡᱟᱹ ᱠᱚ ᱯᱮᱱᱰᱮᱞ ᱠᱚ ᱪᱮᱫ ᱞᱮᱠᱟ ᱦᱩᱭᱩᱜ ᱜᱮᱭᱟ?
ᱦᱮᱸ ᱯᱩᱡᱟᱹᱟᱨ ᱨᱮ?
ᱯᱩᱡᱟᱹᱜ ᱨᱮᱦᱚᱸ ᱯᱮᱱᱰᱮᱞ ᱫᱚ ᱦᱩᱭᱩᱜ ᱜᱮᱭᱟ ᱛᱚᱵᱮ ᱩᱱᱟᱹᱜᱴᱟᱜ ᱦᱟᱭᱯᱷᱟᱭ ᱫᱚ ᱵᱟᱝ ᱮᱢᱱᱤ ᱱᱚᱨᱢᱟᱞ ᱜᱮᱠᱚ ᱯᱮᱱᱰᱮᱞ ᱜᱮᱭᱟ᱾
ᱦᱮᱸ
ᱡᱮ ᱱᱚᱝᱠᱟ ᱡᱮ ᱱᱚᱣᱟ ᱤᱭᱟᱹ ᱢᱚᱫᱽᱫᱷᱮᱧ ᱯᱷᱟᱥᱴᱚᱜᱼᱟ ᱚᱱᱠᱟᱱᱟᱜ ᱫᱚ ᱵᱟᱝᱠᱚ ᱵᱮᱱᱟᱣ ᱜᱮᱭᱟ᱾ ᱮᱢᱱᱤ ᱱᱚᱨᱢᱟᱞ ᱜᱮᱠᱚ ᱵᱮᱱᱟᱣ ᱜᱮᱭᱟ, ᱵᱟᱡᱟᱨ ᱠᱚᱨᱮ ᱜᱮ ᱦᱩᱭ ᱵᱟᱲᱟᱜ ᱜᱮᱭᱟ ᱥᱮᱱ ᱵᱟᱲᱟ ᱦᱩᱭᱩᱜ ᱜᱮᱭᱟ, ᱛᱟᱯᱚᱨᱮ ᱟᱞᱮ ᱫᱚ ᱟᱫᱚ ᱦᱟᱸᱱᱮ ᱥᱤᱞᱫᱟᱹ ᱯᱟᱛᱟ ᱥᱮᱫ ᱜᱮ ᱪᱟᱞᱟᱜᱣ ᱦᱩᱭᱩᱜ ᱜᱮᱭᱟ ᱛᱚ ᱚᱱᱟᱫᱚ ᱯᱩᱡᱟᱹ ᱨᱮᱜᱮ ᱛᱚ ᱦᱩᱭᱩᱜ ᱜᱮᱭᱟ᱾ ᱯᱟᱴᱟᱵᱤᱫᱷᱟᱹ, ᱯᱟᱴᱟᱵᱤᱷᱟᱹ ᱵᱮᱱ ᱦᱮᱡ ᱵᱟᱲᱟ ᱠᱟᱱᱟ ᱥᱮ ᱵᱟᱝ?
ᱦᱮᱸ ᱪᱟᱞᱟᱣ ᱵᱟᱲᱟ ᱦᱩᱭ ᱠᱟᱱ ᱜᱮᱭᱟ᱾
ᱚ ᱦᱳᱭ ᱛᱚᱠᱷᱚᱱ ᱜᱮ ᱟᱫᱚ ᱯᱟᱴᱟᱵᱤᱫᱟᱹ ᱠᱚᱦᱚᱸ ᱥᱮᱱ ᱵᱟᱲᱟ ᱦᱩᱭᱩᱜᱼᱟ ᱛᱚ᱾ ᱯᱮᱲᱟ ᱠᱚᱦᱚᱸ ᱢᱮᱱᱟᱜ ᱠᱚᱣᱟ ᱚᱱᱛᱮ ᱨᱮ᱾
ᱦᱮᱸ ᱦᱮᱸ ᱯᱟᱴᱟ ᱵᱤᱱᱫᱟᱹ ᱱᱤᱭᱟᱹ ᱫᱷᱟᱣ ᱢᱟᱛᱚ ᱪᱟᱞᱟᱣ ᱦᱩᱭ ᱞᱮᱱᱟ ᱠᱷᱟᱪᱮ ᱞᱚᱥᱚᱫ, ᱛᱟᱲᱟᱢ ᱵᱟᱲᱟ
ᱟᱨ ᱫᱟᱜ ᱦᱚᱸ ᱡᱚᱨᱚ ᱡᱚᱨᱚᱭ ᱛᱟᱦᱮᱸ ᱫᱚ ᱯᱳᱭᱞᱳ ᱫᱤᱱ ᱫᱚ ᱵᱷᱟᱜᱮ ᱜᱮ ᱫᱟᱜ ᱠᱟᱫᱟᱭ᱾
ᱦᱮᱸ ᱫᱤᱛᱤᱭᱚ ᱫᱤᱱ ᱪᱟᱞᱟᱣ ᱦᱩᱭ ᱞᱮᱱᱟ ᱟᱨᱠᱤ᱾
ᱦᱳᱭ ᱟᱞᱮ ᱦᱚ ᱫᱚᱤᱛᱤᱭ ᱫᱤᱱ ᱜᱮᱞᱟ ᱥᱮᱱ ᱞᱮᱱ ᱛᱟᱦᱮᱸ᱾
ᱦᱮᱸ᱾
ᱛᱟᱦᱞᱮ ᱚᱸᱰᱮ ᱡᱟᱛᱨᱟ ᱠᱚᱫᱚ ᱵᱤᱱ ᱧᱮᱞ ᱠᱮᱫᱟ ᱥᱮ ᱵᱟᱝ?
ᱵᱟᱝ ᱡᱟᱛᱨᱟ ᱠᱚᱫᱚ ᱧᱮᱞ ᱵᱟᱝ ᱦᱩᱭ ᱠᱟᱱᱟ᱾
ᱟᱪᱷᱟ᱾
ᱩᱸ ᱟᱠᱤᱱ ᱫᱚ ᱵᱮᱱ ᱧᱮᱞ ᱵᱟᱲᱟ ᱠᱟᱫ ᱠᱤᱱᱟ?
ᱵᱟᱝᱜᱮ ᱚᱸᱰᱮ ᱫᱚ ᱡᱟᱛᱨᱟ ᱵᱟᱝ ᱧᱮᱞ ᱦᱩᱭᱩᱜ ᱜᱮᱭᱟ ᱪᱟᱞᱟᱣ ᱦᱩᱭᱩᱜᱼᱟ ᱟᱨ ᱚᱱᱮ ᱤᱭᱟᱹ ᱠᱟᱛᱮ ᱜᱮ, ᱢᱟᱱᱮ ᱯᱚᱨᱚᱵᱽ ᱴᱚᱨᱚᱵ ᱮᱱᱮᱡ ᱠᱟᱛᱮᱜ ᱜᱮ, ᱚ ᱧᱤᱫᱟᱹ ᱥᱟᱛᱴᱟ ᱟᱴᱟ ᱠᱚᱥᱮᱫ ᱟᱫᱚ ᱚᱲᱟᱜ ᱥᱮᱫ ᱥᱮᱱ ᱦᱩᱭᱩᱜ ᱜᱮᱭᱟ᱾
ᱚ᱾
ᱚᱸᱰᱮ ᱵᱟᱨ ᱴᱷᱮᱱ ᱡᱟᱛᱨᱟ ᱦᱩᱭᱩᱜᱼᱟ ᱛᱚ ᱢᱤᱫᱴᱷᱮᱱ ᱫᱚ ᱚᱱᱟ ᱥᱤᱞᱫᱟᱹ ᱪᱚᱠ ᱴᱷᱮᱱ ᱦᱩᱭᱩᱜ ᱜᱮᱭᱟ ᱟᱨ ᱢᱤᱫᱴᱮᱱ ᱫᱚ ᱯᱟᱛᱟᱵᱤᱸᱫᱟᱹ ᱚᱱᱟ ᱚᱱᱟ ᱱᱚᱛᱮ ᱧᱚᱜ ᱨᱮᱜᱮ ᱟᱨᱠᱤ᱾
ᱦᱮᱸ ᱦᱮᱸ ᱦᱚᱸ᱾
ᱵᱩᱨᱩ ᱵᱚᱸᱜᱟ ᱵᱤᱱ ᱥᱮᱱ ᱞᱮᱱᱟ ᱥᱮ ᱵᱟᱝ?
ᱦᱮᱸ ᱵᱩᱨᱩ ᱵᱚᱸᱜᱟ ᱱᱤᱭᱟᱹ ᱪᱷᱚᱴ ᱫᱚ ᱵᱟᱝ ᱪᱟᱞᱟᱣ ᱦᱩᱭ ᱠᱟᱱᱟ ᱞᱟᱦᱟ ᱵᱚᱪᱷᱚᱨ ᱪᱟᱞᱟᱣ ᱦᱩᱭ ᱞᱮᱱᱟ, ᱱᱤᱭᱟᱹ ᱪᱷᱚᱴ ᱫᱚ ᱟᱵᱟᱨ ᱪᱮᱛᱟ ᱠᱚ ᱥᱤᱲᱤ ᱠᱚ ᱵᱮᱱᱟᱣ ᱠᱟᱫᱟ ᱟᱸᱡᱟᱢ ᱫᱟᱞᱤᱧ?
ᱦᱳᱭ ᱦᱳᱭ ᱟᱸᱡᱚᱢᱚᱜ ᱠᱟᱱᱟ ᱛᱚ ᱚᱝᱠᱟ ᱜᱮ ᱦᱮᱸ ᱥᱳᱥᱟᱞ ᱢᱤᱰᱤᱭᱟ ᱠᱚᱨᱮ ᱦᱚᱸ ᱧᱮᱞ ᱦᱩᱭᱩᱜ ᱠᱟᱱᱟ᱾ ᱥᱤᱲᱤ ᱠᱚᱠᱚ ᱵᱮᱱᱟᱣ ᱠᱟᱫᱟ ᱡᱟᱭᱦᱳᱠ ᱡᱟᱦᱟᱸᱭ ᱦᱮᱸ ᱦᱟᱲᱟᱢ ᱵᱩᱰᱷᱤ ᱠᱚ ᱵᱟᱝᱠᱚ ᱫᱮᱡ ᱫᱟᱲᱮᱭᱟᱜ ᱛᱟᱦᱮᱸᱫ ᱩᱱᱠᱩᱣᱟᱜ ᱢᱤᱫᱴᱮᱱ ᱥᱩᱵᱤᱫᱷᱟ ᱦᱩᱭᱮᱱ ᱛᱟᱠᱚᱣᱟ᱾
ᱦᱩᱸ ᱦᱩᱸ᱾
ᱟᱨ ᱛᱚᱠᱷᱚᱱ ᱫᱚ ᱚᱸᱰᱮ ᱫᱚ ᱠᱟᱹᱴᱤᱡ ᱨᱤᱠᱥ ᱦᱚᱸ ᱨᱤᱠᱥ ᱜᱮ ᱛᱟᱦᱮᱸ ᱡᱮᱢᱚᱱ ᱢᱟᱱᱮ ᱡᱟᱦᱟᱸᱭ ᱠᱚᱫᱚ ᱫᱮᱡ ᱵᱟᱠᱚ ᱫᱟᱲᱮᱭᱟᱜᱼᱟ, ᱦᱮᱸᱥᱮ ᱵᱟᱝ ᱚᱠᱟ ᱞᱮᱠᱟᱭ ᱜᱚᱲᱫᱟ ᱟᱨ ᱚᱸᱰᱮ ᱫᱚ ᱫᱟᱜ ᱜᱮᱭᱟᱭ ᱥᱮ?
ᱦᱮᱸ ᱥᱤᱞᱤᱯᱚᱜᱼᱟ ᱠᱟᱹᱡ
ᱥᱤᱞᱤᱯᱚᱜᱼᱟ ᱵᱮᱥᱤ᱾
ᱟᱨ ᱚᱱᱮ ᱵᱩᱨᱩ ᱵᱚᱸᱜᱟ ᱡᱚᱠᱷᱚᱱ ᱜᱮ ᱯᱨᱚᱛᱮᱠ ᱵᱚᱪᱷᱚᱨ ᱫᱟᱜ ᱫᱚ ᱦᱩᱭᱩᱜ ᱜᱮᱭᱟ ᱦᱮᱸ?
ᱫᱟᱜ ᱫᱚᱭ ᱫᱟᱜ ᱜᱮᱭᱟ ᱚᱱᱟ ᱤᱭᱟᱹ ᱥᱚᱱᱤᱵᱟᱨ ᱦᱤᱞᱳᱜ ᱦᱮᱸ ᱟᱥᱟᱲ ᱯᱮᱭᱟ ᱥᱚᱱᱤᱵᱟᱨ ᱨᱮ ᱛᱚ ᱩᱱᱦᱤᱞᱚᱜ ᱫᱟᱜ ᱫᱚᱭ ᱫᱟᱜ ᱜᱮᱭᱟ᱾
ᱦᱮᱸ ᱢᱚᱴᱟ-ᱢᱩᱴᱤ ᱥᱮᱛᱟᱜ ᱠᱷᱚᱱᱟᱜ ᱫᱟᱜ ᱫᱚᱭ ᱡᱚᱨᱚᱭ ᱜᱮᱭᱟᱭ᱾
ᱦᱩᱸ᱾
ᱦᱮᱸ ᱢᱟ ᱛᱟᱦᱚᱞᱮ ᱧᱮᱞ ᱧᱮᱞᱛᱮ ᱚᱠᱛᱚ ᱠᱚ ᱦᱩᱭ ᱮᱱᱟ ᱟᱵᱟᱨ ᱚᱱᱠᱟ ᱯᱚᱲᱮ ᱨᱚᱯᱚᱲ ᱦᱩᱭᱩᱜᱼᱟ ᱾
ᱦᱮᱸ ᱦᱮᱸ᱾